ᱦᱮᱞᱳ᱾
ᱦᱮᱸ ᱨᱚᱲ ᱟᱸᱡᱚᱢᱚᱜ ᱠᱟᱱ ᱛᱟᱹᱞᱤᱧᱟ?
ᱦᱳᱭ ᱟᱸᱡᱚᱢ ᱧᱟᱢ ᱫᱟᱞᱤᱧ ᱟᱵᱮᱱ ᱵᱮᱱ ᱟᱸᱡᱚᱢ ᱧᱟᱢ ᱫᱟ᱾
ᱦᱮᱸ ᱟᱸᱡᱚᱢᱚᱜ ᱠᱟᱱᱟ᱾
ᱦᱳᱭ ᱦᱳᱭ ᱦᱳᱭ᱾ ᱚ ᱫᱤᱭᱮ ᱪᱮᱫ ᱵᱮᱱ ᱪᱤᱠᱟᱹᱭ ᱫᱟ?
ᱦᱩᱸ ᱪᱤᱠᱟᱹ ᱦᱚᱸ ᱵᱟᱝ ᱟᱞᱤᱧ ᱫᱚ ᱫᱩᱲᱩᱵ ᱵᱟᱲᱟᱣ ᱠᱟᱱᱟ᱾
ᱦᱳᱭ ᱦᱳᱭ, ᱦᱮᱸ ᱢᱚᱡᱽ ᱟᱞᱤᱧ ᱚ ᱟᱹᱞᱤᱧ ᱦᱚᱸ ᱪᱮᱫ ᱜᱮ ᱵᱟᱝ ᱱᱚ-ᱚᱭ ᱱᱟᱥᱮᱱᱟᱜ ᱵᱟᱦᱮᱨ ᱥᱮᱫ ᱞᱤᱧ ᱩᱰᱩᱠ ᱠᱟᱱᱟ ᱟᱫᱚᱧ ᱞᱮᱭᱫᱟ ᱚᱲᱟᱜ ᱨᱮᱢᱟ ᱫᱚᱢᱮ ᱩᱫᱽᱜᱟᱹᱨ ᱫᱷᱟᱨᱟ ᱵᱩᱡᱷᱟᱹᱜ ᱠᱟᱱᱟ ᱟᱫᱚ ᱱᱟᱥᱮ ᱩᱰᱩᱜ ᱦᱩᱭᱩ ᱠᱟᱱᱟ ᱵᱟᱦᱮᱨ ᱠᱚᱥᱮ
ᱟᱯᱮ ᱥᱮᱱ ᱫᱚᱭ ᱥᱤᱛᱩᱝ ᱫᱚ ᱥᱮ ᱪᱮᱫ?
ᱦᱳᱭ ᱥᱤᱛᱩᱝ ᱠᱟᱜ ᱜᱮᱭᱟᱭ ᱵᱮᱲᱟ ᱱᱤᱛᱚᱜ ᱦᱚᱸᱭ ᱫᱤᱥᱟᱹᱭᱮᱫ ᱧᱮᱞᱚᱜ ᱠᱟᱱᱟᱭ
ᱟᱞᱮ ᱥᱮᱱ ᱢᱟ ᱱᱚ-ᱚᱭ ᱛᱚ ᱱᱤᱢᱱᱚ ᱪᱟᱯ ᱞᱮᱠᱟ ᱫᱟᱭ ᱟᱨ ᱫᱟᱜ ᱦᱚᱸᱛᱚ ᱥᱤᱛᱩᱝ ᱦᱚᱸ ᱵᱟᱝ ᱫᱟᱜ ᱦᱚᱸ ᱚᱱᱠᱟ ᱫᱚ ᱵᱟᱝ
ᱦᱳᱭ ᱦᱳᱭ ᱦᱳᱭ ᱟᱞᱮ ᱱᱚᱛᱮ ᱦᱚᱸ ᱫᱟᱜ ᱡᱟᱹᱲᱤ ᱢᱟ ᱚᱱᱠᱟ ᱞᱮᱠᱟ ᱛᱟᱦᱮᱸ ᱠᱟᱱ ᱜᱮ ᱟᱫᱚ ᱛᱮᱦᱮᱧ ᱢᱟ ᱱᱟᱥᱮᱱᱟᱜ ᱵᱮᱲᱟᱭ ᱫᱤᱥᱟᱹ ᱠᱟᱱ ᱜᱮ ᱟᱨ ᱡᱟᱹᱥᱛᱤ ᱠᱟᱭᱛᱮ ᱩᱫᱽᱜᱟᱹᱨ ᱵᱩᱡᱷᱟᱹᱜ ᱠᱟᱱᱟ᱾
ᱚ ᱟᱞᱮᱥᱮᱱ ᱫᱚ ᱚᱱᱠᱟ ᱫᱚ ᱵᱟᱝ ᱫᱟᱜ ᱦᱚᱸ ᱟᱫᱚ ᱨᱚᱦᱚᱭ ᱦᱚᱸ ᱦᱩᱲᱩ ᱠᱚ ᱨᱚᱦᱚᱭ ᱵᱟᱲᱟ ᱢᱟ ᱟᱹᱣᱨᱤ ᱦᱩᱭᱩᱜ-ᱟ ᱛᱚᱞᱟ ᱠᱚᱫᱚ ᱦᱟᱨᱟᱣ ᱟᱠᱟᱱ ᱜᱮᱭᱟ᱾
ᱦᱳᱭ ᱦᱳᱭ,
ᱟᱯᱮ ᱥᱮᱱ ᱫᱚ ᱪᱟᱥᱵᱟᱥ ᱫᱚ ᱪᱮᱫ ᱞᱮᱠᱟ? ᱵᱟᱝ ᱜᱮ ᱨᱚᱦᱚᱭ ᱠᱚᱫᱚ ᱟᱨ ᱟᱣᱨᱤ ᱮᱛᱚᱦᱚᱵ ᱦᱩᱭᱩᱜ-ᱟ, ᱥᱮ ᱤᱭᱟᱹ ᱠᱷᱮᱛ ᱠᱚᱦᱚᱸ ᱟᱹᱣᱨᱤ ᱡᱟᱵᱚᱲ ᱵᱟᱲᱟ ᱦᱩᱭ ᱠᱟᱱᱟ ᱫᱟᱜ ᱦᱚᱸᱛᱚ ᱚᱱᱠᱟ ᱫᱚ ᱵᱟᱭ ᱫᱟᱜ ᱠᱟᱫᱟ ᱛᱚ᱾
ᱦᱳᱭ ᱦᱳᱭ ᱦᱳᱭ ᱢᱟᱱᱮ ᱡᱟᱹᱥᱛᱤ ᱠᱟᱭᱛᱮ ᱫᱟᱜ ᱢᱟ ᱵᱟᱭ ᱫᱟᱜ ᱠᱟᱜ ᱜᱮ ᱟᱫᱚ ᱞᱮᱠᱷᱟ ᱥᱩᱢᱩᱝ ᱫᱚ ᱡᱟᱹᱯᱩᱫ ᱞᱮᱠᱟᱛᱮ ᱡᱟᱹᱯᱩᱫ ᱡᱟᱹᱯᱩᱫ ᱵᱟᱲᱟ ᱠᱮᱫ ᱜᱮᱭᱟ, ᱟᱫᱚ ᱟᱞᱮ ᱦᱚᱸ ᱟᱞᱮ ᱱᱚᱛᱮ ᱢᱟ ᱵᱟᱨᱥᱤᱧ ᱞᱟᱦᱟ ᱠᱟᱹᱴᱤᱡ ᱡᱟᱹᱥᱛᱤ ᱧᱚᱜ ᱢᱤᱫ ᱫᱤᱱ ᱜᱮ ᱫᱟᱜ ᱞᱮ-ᱟ ᱚᱱᱟ ᱢᱤᱫ ᱜᱷᱟᱹᱲᱤᱡ ᱥᱮᱛᱟᱜ ᱨᱮ ᱳᱭ ᱢᱤᱫ ᱜᱷᱚᱱᱴᱟ ᱜᱟᱱ ᱚᱱᱟ ᱫᱟᱜ ᱜᱮ ᱱᱟᱥᱮ ᱛᱩᱢᱵᱟ ᱧᱚᱜ ᱠᱟᱱᱟ ᱠᱷᱮᱛ ᱠᱚᱨᱮ᱾
ᱚ
ᱦᱳᱭ ᱦᱳᱭ,
ᱟᱞᱮ ᱥᱮᱱ ᱦᱚᱸ ᱚᱱᱠᱟ ᱫᱟᱜ ᱡᱟᱹᱲᱤ ᱫᱚ ᱚᱠᱚ ᱡᱚᱛᱚ ᱚᱠᱟ ᱠᱚᱨᱮ ᱫᱚ ᱨᱚᱦᱚᱭ ᱫᱚᱠᱚ ᱨᱚᱦᱚᱭ ᱵᱟᱲᱟ ᱟᱠᱟᱫ ᱜᱮᱭᱟ᱾ ᱟᱫᱚ ᱟᱞᱮ ᱫᱚ ᱚᱱᱠᱟ ᱫᱷᱟᱨᱟ ᱫᱚ ᱵᱟᱝ ᱨᱚᱦᱚᱭ ᱦᱩᱭ ᱟᱠᱟᱱᱟ ᱵᱟᱨᱭᱟ ᱵᱟᱨᱭᱟ, ᱦᱮᱸ ᱯᱮᱭᱟ ᱠᱷᱮᱛ ᱨᱮ ᱨᱚᱦᱚᱭ ᱦᱩᱭ ᱠᱟᱱᱟ ᱚᱱᱠᱟ ᱡᱟᱹᱥᱛᱤ ᱫᱷᱟᱨᱟ ᱫᱚ ᱵᱟᱝ-ᱟ ᱞᱟᱦᱟ ᱞᱮᱠᱟ ᱱᱤᱭᱟᱹ ᱫᱟᱜ ᱦᱚᱸᱛᱚ ᱠᱟᱹᱴᱤᱡ-ᱮ ᱰᱷᱮᱨ ᱮᱫᱟ ᱚᱠᱟ ᱥᱚᱢᱚᱭ ᱠᱟᱹᱴᱤᱡ ᱮ ᱡᱳᱨ ᱫᱟ ᱾
ᱦᱳᱭ ᱦᱳᱭ ᱦᱳᱭ᱾
ᱦᱳᱭ ᱛᱟᱹᱣ ᱟᱨᱚ ᱮᱛᱚᱦᱚᱵ ᱠᱟᱫᱟ ᱯᱮ ᱚᱱᱟ ᱜᱮ ᱢᱟ ᱢᱚᱸᱡᱽ ᱟᱸᱡᱚᱢᱚᱜ ᱠᱟᱱᱟ ᱟᱞᱮ ᱢᱟ ᱮᱛᱚᱦᱚᱵ ᱜᱮ ᱵᱟᱝ ᱢᱤᱫ ᱜᱟᱹᱪᱷᱤ ᱦᱚᱸ ᱟᱹᱣᱨᱤ ᱞᱮ ᱵᱤᱫᱟ ᱱᱟᱦᱟᱸᱜ ᱾
ᱦᱩᱸ ᱚᱱᱟ ᱫᱟᱜ ᱜᱮᱛᱚ ᱥᱚᱢᱚᱥᱟ ᱫᱚ ᱾
ᱦᱳᱭ ᱦᱳᱭ ᱢᱟᱱᱮ ᱡᱟᱭᱜᱟ ᱡᱟᱭᱜᱟ ᱚᱠᱟ ᱠᱚᱨᱮ ᱫᱚ ᱫᱟᱜ ᱮᱫ ᱜᱮᱭᱟ ᱟᱨ ᱫᱟᱜ ᱨᱮᱱᱟᱜ ᱵᱮᱵᱚᱥᱛᱷᱟ ᱠᱚ ᱛᱟᱦᱮᱸᱱ ᱠᱟᱱᱟ ᱟᱨ ᱟᱞᱮ ᱱᱚᱸᱰᱮ ᱢᱟ ᱚᱱᱠᱟ ᱞᱮ ᱠᱟ ᱢᱟᱱᱮ ᱫᱟᱜ ᱠᱚᱨᱮᱱᱟᱜ ᱵᱮᱵᱚᱥᱛᱷᱟ ᱠᱚ ᱵᱟᱝᱞᱮ ᱧᱟᱢ ᱜᱮᱭᱟ ᱟᱫᱚ ᱥᱮᱨᱢᱟ ᱡᱟᱹᱲᱤ ᱜᱮ ᱱᱟᱦᱟᱸᱜ ᱞᱮ ᱠᱚᱭᱚᱜ ᱠᱟᱫᱟ ᱾
ᱚ ᱟᱯᱮ ᱫᱚ ᱱᱚᱝᱠᱟ ᱜᱟᱰᱟ ᱫᱟᱜ ᱠᱚᱛᱮ ᱫᱚ ᱵᱟᱝᱯᱮ ᱪᱟᱥ ᱵᱟᱲᱟᱭ ᱜᱮᱭᱟ?
ᱵᱟᱝᱜᱮ ᱢᱟᱱᱮ ᱜᱟᱰᱟ ᱜᱮ ᱵᱟᱹᱱᱩᱜᱼᱟ ᱟᱞᱮᱥᱮᱫ ᱚᱱᱟᱢᱟ ᱵᱟᱹᱧ ᱢᱮᱱᱮᱫ ᱜᱟᱰᱟ ᱫᱚ ᱢᱮᱱᱟᱜ ᱜᱮ ᱠᱤᱱᱛᱩ ᱚᱱᱠᱟ ᱞᱮᱠᱟ ᱟᱸ ᱜᱟᱰᱟ ᱫᱷᱟᱨᱮ ᱫᱷᱟᱨᱮ ᱛᱮᱱ ᱢᱟ ᱚᱠᱚᱭᱟᱜ ᱠᱷᱮᱛ ᱜᱮ ᱵᱟᱹᱱᱩᱜᱼᱟ ᱢᱤᱫᱴᱮᱱ ᱦᱚᱸ ᱾
ᱦᱚᱨᱮ᱾
ᱦᱳᱭ ᱟᱨ ᱡᱟᱦᱟᱸ ᱠᱚ ᱠᱷᱮᱛ ᱢᱮᱱᱟᱜᱼᱟ ᱚᱱᱟ ᱠᱚ ᱠᱷᱮᱛ ᱢᱟ ᱥᱩᱫᱷᱩ ᱥᱚᱵᱽᱡᱤ ᱠᱚᱜᱮ ᱪᱟᱥ ᱜᱟᱱᱚᱜ ᱢᱟᱱᱮ ᱟᱹᱰᱤ ᱡᱳᱨ ᱜᱮ ᱵᱟᱹᱞᱤ ᱜᱮᱭᱟ ᱫᱚᱢᱮ ᱜᱮ ᱵᱟᱹᱞᱤ ᱜᱮᱭᱟ ᱦᱩᱲᱩ ᱫᱚ ᱱᱟᱥᱮ ᱦᱚᱸ ᱵᱟᱝ ᱦᱩᱭᱩᱜ ᱜᱮᱭᱟ ᱚᱱᱟ ᱢᱟᱱᱮ ᱦᱟᱥᱟ ᱨᱮᱫᱚ ᱾
ᱦᱩᱸ ᱵᱟᱹᱞᱤ ᱦᱟᱥᱟ ᱨᱮᱫᱚ ᱵᱟᱹᱞᱤ ᱡᱟᱦᱟᱸ ᱨᱮ ᱛᱟᱦᱮᱸᱱᱟ ᱚᱸᱰᱮ ᱫᱚ ᱦᱩᱲᱩ ᱫᱚ ᱵᱟᱝ ᱦᱩᱭ ᱞᱟᱹᱜᱤᱫᱚᱜᱼᱟ ᱾
ᱦᱳᱭ ᱦᱳᱭ ᱟᱫᱚ ᱚᱱᱟ ᱡᱟᱱᱮ ᱜᱟᱰᱟ ᱫᱷᱟᱨᱮ ᱫᱷᱟᱨᱮ ᱛᱮ ᱡᱟᱦᱟᱸ ᱠᱚ ᱠᱷᱮᱛ ᱢᱮᱱᱟᱜᱼᱟ ᱚᱱᱟ ᱠᱚᱫᱚ ᱥᱟᱱᱟᱢ ᱦᱚᱲ ᱢᱟᱱᱮ ᱥᱚᱵᱽᱡᱤ ᱮᱢᱟᱱ ᱜᱮ ᱪᱟᱥ ᱦᱩᱭᱩᱜ ᱛᱟᱦᱮᱸᱱᱟ ᱢᱟᱱᱮ ᱦᱩᱲᱩ ᱫᱚ ᱵᱟᱝᱜᱮ ᱦᱩᱭᱩᱜᱼᱟ ᱮᱠᱟᱞ ᱾
ᱟᱯᱮ ᱫᱚ ᱱᱚᱸᱜᱼᱚᱭ ᱦᱩᱲᱩ ᱢᱟᱲᱟᱝ ᱛᱮ ᱡᱚᱱᱰᱨᱟ ᱠᱚ ᱥᱮ ᱡᱟᱦᱟᱸ ᱟᱹᱞᱩ ᱠᱚ ᱪᱟᱥ ᱨᱚᱦᱚᱭ ᱵᱟᱲᱟ ᱞᱮᱫᱟ ᱥᱮ ᱵᱟᱝ?
ᱵᱟᱝ ᱵᱟᱝ ᱟᱞᱮ ᱱᱚᱣᱟ ᱟᱞᱮ ᱱᱚᱶᱟ ᱥᱩᱨ ᱥᱩᱯᱩᱨ ᱫᱚ ᱮᱠᱟᱞᱜᱮ ᱟᱞᱩ ᱠᱚᱦᱚᱸ ᱵᱟᱝᱜᱮ ᱦᱩᱭᱩᱜ ᱛᱟᱦᱮᱸᱱᱟ ᱟᱨ ᱡᱚᱱᱰᱨᱟ ᱠᱚᱦᱚᱸ ᱵᱟᱝ ᱦᱩᱭᱩᱜ ᱛᱟᱦᱮᱸᱱᱟ ᱾ ᱟᱫᱚ ᱟᱞᱩ ᱠᱚ ᱦᱩᱭᱩᱜ ᱨᱮᱦᱚᱸ ᱟᱫᱚ ᱱᱟᱥᱮ ᱜᱮ ᱡᱟᱦᱟᱸᱭ ᱥᱚᱠ ᱠᱟᱛᱮᱜ ᱨᱚᱦᱚᱭ ᱠᱷᱟᱱ ᱜᱮ ᱯᱟᱸᱪ ᱫᱚᱥ ᱛᱮᱜᱮ ᱡᱚᱢ ᱞᱟᱹᱜᱤᱫ ᱤᱧ ᱨᱚᱦᱚᱭ ᱞᱟᱹᱜᱤᱫᱼᱟ,
ᱦᱮᱸ᱾
ᱨᱚᱦᱚᱭ ᱛᱟᱦᱮᱸᱱᱮ ᱢᱤᱫ ᱵᱟᱨ ᱜᱷᱟᱨᱚᱸᱧᱡᱽ ᱠᱚᱨᱮ ᱜᱮ ᱢᱟᱱᱮ ᱡᱟᱹᱥᱛᱤ ᱠᱟᱭ ᱛᱮᱫᱚ ᱵᱟᱝ ᱾ ᱟᱨ ᱟᱯᱮ ᱚᱱᱛᱮ?
ᱟᱞᱮ ᱱᱚᱛᱮ ᱫᱚ ᱦᱮᱸ ᱡᱚᱸᱱᱰᱨᱟ ᱫᱚ ᱨᱚᱦᱚᱭ ᱵᱟᱲᱟ ᱠᱟᱛᱮᱫ ᱟᱹᱞᱩ ᱫᱚ ᱛᱟᱲᱟ ᱵᱟᱲᱟ ᱦᱩᱭᱱᱟ ᱚᱱᱟᱫᱚ ᱚᱱᱟ ᱯᱚᱨᱮ ᱡᱚᱸᱰᱨᱟ ᱠᱚ ᱩᱸ ᱮᱨ ᱵᱟᱲᱟ ᱦᱩᱭᱱᱟ ᱚᱱᱟ ᱦᱚᱸ ᱚᱢᱚᱱ ᱱᱟ ᱟᱫᱚ ᱡᱚᱸᱰᱨᱟ ᱠᱚᱦᱚᱸ ᱯᱷᱚᱴ ᱫᱚ ᱯᱷᱚᱰ ᱠᱟᱱᱟ ᱱᱤᱛᱚᱜ ᱡᱚᱛᱚ ᱨᱟᱠᱟᱵ ᱵᱟᱲᱟ ᱠᱮᱫᱟᱞᱮ ᱡᱚᱸᱰᱨᱟ ᱦᱚᱸ ᱟᱨ ᱱᱚᱸᱜᱼᱚᱭ ᱱᱤᱛᱳᱜ ᱱᱚᱸᱜᱼᱚᱭ ᱡᱟ ᱫᱟᱜ ᱵᱟᱲᱟ ᱠᱮᱫᱟᱭ ᱛᱚ ᱱᱚᱸᱜ ᱱᱚᱣᱟ ᱦᱟᱞᱠᱟ ᱧᱚᱜ ᱚᱱᱟ ᱠᱚᱨᱮ ᱜᱮ ᱱᱚᱜᱚᱭ ᱪᱟᱥ ᱥᱚᱢᱳᱡ ᱧᱮᱞ ᱵᱟᱲᱟ ᱫᱤᱠᱷᱤ ᱱᱤᱭᱟᱹ ᱵᱟᱨ ᱫᱚ ᱵᱷᱟᱜᱮ ᱧᱚᱜ ᱦᱤᱡᱩᱜ ᱠᱟᱱᱟ ᱥᱮ ᱵᱟᱝ ᱪᱟᱥᱵᱟᱥ ᱦᱟᱸᱜ ᱞᱟᱹᱭ ᱵᱟᱝ ᱜᱟᱱᱚᱜ ᱠᱟᱱᱟ ᱾
ᱚᱱᱟ ᱜᱮ ᱟᱨ ᱢᱮᱱ ᱫᱟᱠᱚ ᱡᱮ ᱱᱤᱭᱟᱹ ᱵᱟᱨ ᱫᱚ ᱠᱚᱢ ᱠᱚ ᱫᱟᱜ ᱡᱟᱹᱲᱤᱭᱟᱵᱚᱱᱟᱭ ᱥᱮ ᱪᱮᱫ?
ᱦᱮᱸ ᱞᱟᱹᱭ ᱢᱟᱠᱚ ᱞᱟᱹᱭ ᱵᱟᱲᱟᱭᱮᱫ ᱛᱟᱦᱮᱸᱱ ᱜᱮ ᱚᱠᱟ ᱥᱚᱢᱚᱭ ᱫᱚᱠᱚ ᱞᱟᱹᱭᱮᱫ ᱜᱮᱭᱟ ᱾ ᱮᱸᱜ ᱫᱟ ᱫᱟᱜᱟᱭ ᱰᱷᱮᱨ ᱞᱟᱹᱭ ᱵᱟᱲᱟ ᱞᱮᱫ ᱜᱮᱭᱟ ᱠᱚ ᱫᱟᱜᱟᱭ ᱡᱮ ᱱᱚᱝᱠᱟ ᱥᱟᱛᱫᱤᱱ ᱫᱚᱥᱫᱤᱱ ᱱᱚᱝᱠᱟ ᱰᱷᱮᱨᱜᱮ ᱱᱤᱢᱱᱚ ᱪᱟᱯ ᱛᱟᱦᱮᱸᱱᱟ ᱟᱨ ᱫᱟᱜ ᱜᱮ ᱵᱟᱭ ᱫᱟᱜ ᱵᱟᱲᱟ ᱞᱮᱫᱟ ᱾
ᱦᱳᱭ ᱟᱫᱚ ᱱᱤᱭᱟᱹ ᱵᱟᱨ ᱡᱮᱢᱚᱱ ᱱᱤᱢᱱᱚ ᱪᱟᱯ ᱞᱮᱠᱟ ᱛᱟᱦᱮᱸ ᱠᱟᱱ ᱨᱮᱦᱚᱸ ᱫᱚ ᱡᱟᱹᱥᱛᱤ ᱠᱟᱭ ᱢᱟ ᱵᱟᱭ ᱫᱟᱜ ᱡᱟᱹᱲᱤ ᱞᱮᱼᱟ ᱥᱮ ᱟᱫᱚ ᱚᱱᱮ ᱠᱟᱹᱢᱤ ᱵᱟᱝ ᱜᱟᱱᱚᱜ ᱞᱮᱠᱟ ᱱᱟᱥᱮ ᱱᱟᱥᱮ ᱜᱮ ᱡᱟᱹᱲᱮ ᱠᱮᱫᱟᱭ ᱥᱮ?
ᱦᱮᱸ ᱢᱟᱱᱮ ᱥᱟᱛᱮ ᱫᱟᱜ ᱟᱹᱛᱩᱜ ᱞᱮᱠᱟ ᱾
ᱦᱳᱭ ᱦᱳᱭ ᱟᱨ ᱚᱲᱟᱜ ᱠᱷᱚᱱ ᱦᱚᱸ ᱠᱟᱹᱢᱤ ᱩᱰᱩ ᱦᱚᱸ ᱵᱟᱝ ᱜᱟᱱᱚᱜ ᱠᱟᱱᱟ ᱢᱟᱱᱮ ᱪᱮᱫ ᱦᱚᱸ ᱵᱟᱝ ᱜᱟᱱᱚᱜ ᱠᱟᱱ ᱛᱟᱦᱮᱸᱱᱟ ᱯᱩᱱ ᱢᱚᱬᱮ ᱢᱟᱦᱟᱸ ᱚᱲᱟᱜ ᱨᱮᱜᱮ ᱟᱨ ᱱᱟᱥᱮ ᱱᱟᱥᱮ ᱱᱟᱥᱮ ᱜᱮᱭ ᱫᱟᱜ ᱮᱫᱟᱭ᱾ ᱦᱳᱭ ᱟᱫᱚ ᱡᱚᱱᱰᱨᱟ ᱫᱚ ᱛᱤᱱᱟᱹᱜ ᱜᱟᱱ ᱪᱟᱥ ᱞᱮᱜᱼᱟ ᱱᱚᱝᱠᱟ ᱟᱹᱠᱷᱨᱤᱧ ᱞᱮ ᱠᱟ ᱥᱮ ᱚᱲᱟᱜ ᱡᱚᱢ ᱞᱮᱠᱟᱜᱮ?
ᱵᱟᱝ ᱚᱱᱠᱟ ᱫᱚ ᱵᱟᱝᱞᱮ ᱪᱟᱥ ᱵᱟᱲᱟᱭ ᱜᱮᱭᱟ ᱟᱞᱮᱫᱚ, ᱟᱞᱮᱫᱚ ᱱᱚᱝᱠᱟ ᱡᱚᱢ ᱥᱩᱢᱩᱝ ᱜᱮᱞᱮ ᱪᱟᱥᱟ ᱡᱚᱱᱰᱨᱟ ᱦᱚᱸ ᱟᱞᱩ ᱠᱚᱦᱚᱸ ᱡᱚᱢ ᱥᱩᱢᱩᱝ ᱜᱮ ᱚᱱᱟ ᱟᱹᱠᱷᱨᱤᱧ ᱠᱚ ᱫᱚ ᱵᱟᱝ᱾
ᱦᱳᱭ ᱦᱳᱭ ᱟᱨ ᱡᱟᱹᱥᱛᱤ ᱠᱟᱭᱛᱮ ᱪᱟᱥ ᱞᱮᱠᱷᱟᱱ ᱢᱟ ᱥᱩᱫᱩ ᱨᱚᱦᱚᱭ ᱠᱟᱜ ᱠᱷᱟᱱ ᱢᱟ ᱵᱟᱝ ᱜᱟᱱᱚᱜ-ᱟ, ᱚᱱᱟ ᱛᱟᱭᱚᱢ ᱨᱮ ᱛᱟᱦᱮᱱ ᱦᱩᱭᱩᱜ-ᱟ᱾
ᱦᱮᱸᱻ
ᱦᱳᱭ ᱡᱮ ᱨᱚᱦᱚᱭ ᱜᱤᱰᱤ ᱠᱟᱹᱫᱟᱹᱧ ᱱᱟᱦᱟᱜ ᱦᱩᱭᱩᱜ-ᱟ ᱯᱟᱞᱮᱫ ᱚᱱᱠᱟ ᱠᱟᱛᱮᱜ ᱢᱟ ᱵᱟᱝ ᱦᱩᱭᱩᱜ ᱜᱮ᱾
ᱦᱮᱸ ᱚᱱᱠᱟ ᱛᱮᱫᱚ ᱵᱟᱝ ᱦᱩᱭᱩᱜ-ᱟ ᱚᱱᱟᱨᱮ ᱯᱤᱪᱷᱚᱱ ᱨᱮ ᱵᱟᱢ ᱛᱟᱦᱮᱸ ᱞᱮᱱ ᱠᱷᱟᱱ ᱠᱟᱹᱴᱤᱡ ᱚᱱᱟᱨᱮ ᱡᱚᱜᱟᱣ ᱡᱚ ᱛᱚᱱ᱾ ᱵᱟᱝᱠᱷᱟᱡ ᱡᱮᱢᱚᱱ ᱦᱩᱲᱩ ᱠᱚ ᱡᱮᱢᱚᱱ ᱪᱟᱥ ᱵᱟᱲᱟᱭ ᱜᱮᱭᱟᱵᱚᱱ ᱚᱱᱟᱨᱮ ᱥᱟᱨ ᱠᱚ ᱥᱮ ᱡᱟᱦᱟᱱᱟᱜ ᱡᱩᱫᱤ ᱵᱟᱢ ᱮᱢ ᱵᱟᱲᱟᱣᱟᱫ ᱚᱱᱟ ᱦᱩᱲᱩ ᱫᱚ ᱜᱚᱡ ᱮᱱᱜᱮ᱾
ᱦᱳᱭ ᱟᱨ ᱱᱮᱛᱟᱨ ᱫᱤᱱ ᱡᱮ ᱨᱳᱜᱽ ᱠᱚ ᱦᱮᱡ ᱟᱠᱟᱱᱟ ᱥᱮ ᱦᱩᱲᱩ ᱠᱚᱦᱚᱸ ᱚᱱᱮ ᱦᱩᱲᱩ ᱜᱮᱞᱮ ᱠᱚ ᱩᱰᱩᱠ ᱯᱚᱨᱮ ᱡᱩᱫᱤ ᱢᱤᱫ ᱫᱤᱱ ᱦᱚᱸ ᱡᱟᱦᱟᱸᱭ ᱡᱩᱫᱤ ᱠᱷᱮᱛ ᱠᱚ ᱵᱟᱭ ᱧᱮᱞ ᱛᱟᱭᱟ ᱵᱟᱭ ᱠᱷᱮᱛᱟᱨᱚᱛᱟ ᱥᱮ ᱮᱠᱫᱚᱢ ᱩᱱᱠᱩ ᱛᱤᱡᱩ ᱠᱚᱠᱚ ᱡᱚᱢ ᱪᱟᱵᱟ ᱜᱚᱜ ᱠᱟᱜ-ᱟ, ᱡᱟᱞ ᱪᱟᱵᱟ ᱜᱚᱜ ᱠᱟᱜ-ᱟ ᱠᱚ ᱡᱷᱚᱛᱚ᱾
ᱦᱮᱸ ᱱᱚᱜ-ᱚᱭ ᱱᱩᱠᱩ ᱤᱭᱟᱹ ᱠᱚ ᱢᱮᱛᱟᱜ-ᱟ, ᱟᱨ ᱱᱚᱜ-ᱚᱭ ᱡᱮᱢᱚᱱ ᱦᱮᱲᱦᱮᱫ ᱠᱚᱦᱚᱸ ᱡᱩᱫᱤ ᱡᱟᱦᱟᱸᱭ ᱵᱟᱭ ᱦᱮᱲᱦᱮᱫ ᱵᱟᱲᱟᱣᱟᱫ ᱜᱮ ᱮᱠᱫᱚᱢ
ᱦᱳᱭ ᱟᱫᱚ ᱟᱯᱮ ᱚᱱᱛᱮ ᱫᱚᱠᱚ ᱦᱮᱲᱦᱮᱫ ᱛᱟᱦᱮᱱᱟ ᱥᱮ ᱱᱚᱝᱠᱟ ᱜᱷᱟᱥᱢᱚᱨᱟ ᱠᱚᱠᱚ ᱮᱢᱟᱜ ᱛᱟᱦᱮᱱᱟ ᱦᱩᱲᱩ ᱠᱷᱮᱛ ᱠᱚᱨᱮᱜ ᱫᱚ?
ᱵᱟᱝ ᱜᱮ ᱟᱞᱮ ᱱᱚᱛᱮ ᱫᱚ ᱮᱸᱻ ᱞᱟᱦᱟ ᱛᱮᱫᱚ ᱟᱫᱚ ᱱᱤᱭᱟᱹ ᱵᱟᱨ ᱫᱚ ᱵᱟᱝ ᱦᱩᱭ ᱠᱟᱱ ᱛᱚᱞᱟ ᱟᱞᱮ ᱥᱮᱫ ᱫᱚ ᱱᱚᱛᱮ ᱫᱚ ᱮᱜ ᱜᱷᱟᱥ ᱮᱨ ᱦᱚᱸ ᱚᱠᱚᱭ ᱠᱚᱫᱚ ᱠᱚ ᱮᱢᱟᱜ-ᱟ ᱚᱱᱟ ᱜᱚᱡ ᱨᱮᱱᱟᱜ ᱟᱨ ᱦᱮᱲᱦᱮᱫ ᱦᱚᱠᱚ ᱦᱮᱲᱦᱮᱫ ᱵᱟᱲᱟᱭ᱾ ᱜᱮ ᱢᱩᱱᱤᱥ ᱟᱛᱮᱜ᱾
ᱦᱳᱭ ᱦᱳᱭ ᱟᱫᱚ ᱦᱮᱲᱦᱮᱫ ᱞᱮᱱᱠᱷᱟᱱ ᱢᱟ ᱢᱚᱸᱡᱽ ᱜᱮᱠᱚ ᱢᱮᱱᱟ ᱱᱟᱥᱮ ᱜᱟᱹᱪᱷᱤ ᱠᱚ ᱞᱟᱲᱟᱜ-ᱟ ᱛᱟᱲᱟᱢᱟᱜ ᱦᱩᱭᱩᱜ-ᱟ᱾ ᱚᱱᱟ ᱫᱚ ᱢᱚᱸᱡᱽ ᱫᱷᱟᱨᱟ ᱧᱚᱜ ᱦᱩᱭᱩᱜ-ᱟ᱾
ᱦᱮᱸᱻ
ᱦᱳᱭᱻ ᱟᱨ ᱟᱞᱮ ᱱᱚᱛᱮ ᱫᱚ ᱡᱮᱢᱚᱱ ᱵᱟᱝ ᱠᱚ ᱫᱤᱥᱟᱹᱜ ᱜᱮ ᱚᱱᱠᱟ ᱞᱮᱠᱟ ᱦᱮᱲᱦᱮᱫ ᱢᱟ ᱚᱠᱚᱭ ᱜᱮ ᱵᱟᱵᱮᱱ ᱧᱟᱢ ᱠᱚᱣᱟ ᱢᱟᱴ ᱨᱮ ᱥᱟᱱᱟᱢ ᱦᱚᱲ ᱢᱟᱱᱮ ᱨᱚᱦᱚᱭ ᱦᱤᱞᱳᱜ ᱜᱮ ᱨᱚᱦᱚᱭ ᱮᱛᱚᱦᱚᱵ ᱞᱟᱦᱟ ᱨᱮᱜᱮ ᱠᱚ ᱮᱢᱟᱜ-ᱟ ᱪᱷᱩᱲᱭᱟᱹᱜ-ᱟ ᱠᱚ᱾
ᱳᱻ ᱦᱮᱸ ᱟᱞᱮ ᱱᱚᱛᱮ ᱱᱚᱛᱮ ᱦᱚᱸ ᱢᱮᱱᱟᱜ ᱫᱚ ᱢᱮᱱᱟᱜ-ᱟ ᱟᱫᱚ ᱟᱞᱮ ᱱᱚᱛᱮ ᱫᱚ ᱵᱟᱝ ᱱᱚᱜ-ᱚᱭ ᱵᱚᱨᱫᱷᱚᱢᱟᱱ ᱫᱚᱵᱮᱱ ᱟᱸᱡᱚᱢ ᱟᱠᱟᱫ ᱜᱮᱭᱟ ᱛᱚ?
ᱦᱳᱭ ᱦᱳᱭ ᱟᱸᱡᱚᱢ ᱟᱠᱟᱫ ᱜᱮᱭᱟᱞᱤᱧ᱾
ᱦᱮᱸ ᱦᱳᱭᱱᱟ ᱚᱸᱰᱮ ᱫᱚ ᱞᱟᱹᱭ ᱜᱮᱭᱟ ᱫᱚᱢᱮ ᱟᱫᱚ ᱟᱞᱮ ᱱᱚᱛᱮ ᱨᱮᱱ ᱦᱚᱲ ᱫᱚ ᱱᱚᱜ-ᱚᱭ ᱱᱤᱛᱚᱜ ᱫᱚ ᱵᱟᱝ ᱦᱩᱭᱩᱜ ᱠᱟᱱᱟ ᱟᱫᱚ ᱠᱟᱹᱢᱤ ᱠᱚᱫᱚ ᱡᱟᱹᱥᱛᱤ ᱜᱮ ᱚᱱᱛᱮ ᱫᱚᱠᱚ ᱪᱟᱞᱟᱜ-ᱟ ᱢᱟᱱᱮ ᱱᱚᱜ-ᱚᱭ ᱱᱤᱛᱚᱜ ᱥᱤᱡᱤᱱ ᱦᱩᱭᱱᱟ, ᱱᱤᱛᱚᱜ ᱠᱟᱹᱢᱤ ᱦᱩᱲᱩ ᱚᱱᱮ ᱨᱚᱦᱚᱭ ᱠᱚ ᱦᱳᱲᱳ ᱨᱚᱦᱚᱭ ᱠᱚ ᱦᱮᱲᱦᱮᱫ ᱠᱚ ᱚᱱᱟ ᱠᱚ ᱡᱚᱛᱚ ᱠᱚ ᱯᱩᱨᱟᱹᱣ ᱠᱮᱫ ᱜᱮ, ᱯᱩᱨᱟᱹᱣ ᱠᱟᱛᱮᱫ ᱱᱚᱛᱮ ᱠᱚ ᱦᱤᱡᱩᱜ-ᱟ, ᱚᱱᱛᱮ ᱱᱟᱢᱟᱞ ᱠᱟᱹᱢᱤ ᱱᱟᱢᱟᱞ ᱠᱟᱹᱢᱤ ᱦᱮᱸ᱾
ᱦᱳᱭ, ᱦᱳᱭ ᱟᱞᱮ ᱱᱚᱛᱮᱱ ᱠᱚᱦᱚᱸ ᱚᱱᱟ ᱚᱱᱛᱮ ᱠᱚ ᱪᱟᱞᱟᱜ ᱜᱮᱭᱟ ᱵᱚᱨᱫᱷᱚᱢᱟᱱ ᱜᱮ ᱟᱸᱡᱚᱢ ᱠᱟᱫ ᱠᱚᱣᱟᱞᱤᱧ ᱟᱹᱞᱤᱧ ᱦᱚᱸ᱾
ᱦᱮᱸ ᱱᱟᱢᱟᱞ
ᱱᱚᱣᱟ ᱥᱩᱨ ᱥᱩᱯᱩᱨ ᱠᱚᱨᱮᱱ ᱠᱟᱹᱢᱤ ᱠᱚ ᱪᱟᱞᱟᱜ ᱛᱟᱦᱮᱸᱱᱟ ᱦᱳᱭ᱾ ᱟᱨ ᱜᱷᱟᱨᱚᱧᱡᱽ ᱢᱟ ᱵᱟᱝ ᱥᱚᱢᱟᱱ ᱛᱟᱵᱚᱱᱟ ᱚᱠᱚᱭ ᱠᱚᱫᱚ ᱜᱷᱟᱨᱚᱧᱡᱽ ᱨᱮᱱᱟᱜ ᱢᱟᱱᱮ ᱡᱚᱢ ᱫᱟᱠᱟ ᱟᱹᱜᱩ ᱞᱟᱹᱜᱤᱫ ᱢᱟ ᱵᱟᱦᱮᱨ ᱪᱟᱞᱟᱜ ᱞᱟᱹᱠᱛᱤᱜ ᱠᱟᱱ ᱜᱮᱭᱟ ᱥᱮ᱾
ᱦᱮᱸᱻ
ᱦᱳᱭ, ᱦᱳᱭ ᱟᱞᱮ ᱱᱚᱛᱮ ᱠᱷᱚᱱ ᱫᱚᱠᱚ ᱪᱟᱞᱟᱜ ᱜᱮ᱾ ᱚᱱᱮ ᱡᱮᱢᱚᱱ ᱟᱹᱞᱩ ᱦᱟᱞᱟᱝ ᱥᱩᱢᱚᱭ ᱠᱚ ᱪᱟᱞᱟᱜ ᱜᱮᱭᱟ ᱛᱟᱯᱚᱨᱮ ᱚᱱᱮ ᱟᱨ ᱪᱮᱫ ᱠᱚ ᱚᱱᱥ ᱵᱟᱫᱟᱢ ᱛᱟᱲᱟᱣᱥ ᱛᱟᱲᱟᱣ ᱥᱩᱢᱚᱭ ᱠᱚ ᱪᱟᱞᱟᱜ ᱛᱟᱦᱮᱱ ᱜᱮ᱾ ᱟᱨ ᱦᱩᱲᱩ ᱨᱚᱦᱚᱭ ᱥᱳᱢᱚᱭ ᱢᱟ ᱦᱮᱸ ᱜᱮ, ᱟᱨ ᱦᱮᱲᱦᱮᱫ ᱥᱢᱳᱭ ᱦᱚᱠᱚ ᱪᱟᱞᱟᱜ ᱛᱟᱦᱮᱱ ᱜᱮ, ᱟᱨ ᱤᱨᱚᱜ ᱥᱳᱢᱚᱹᱭ ᱦᱚᱸ᱾
ᱦᱩᱸ ᱟᱞᱮ ᱥᱮᱱ, ᱟᱞᱮ ᱥᱮᱱ ᱫᱚ ᱚᱱᱠᱟ ᱫᱚ ᱵᱟᱝᱠᱚ ᱪᱟᱞᱟᱜ-ᱟ ᱟᱞᱮ ᱚᱱᱟ ᱟᱹᱞᱩ ᱦᱟᱞᱟᱝ ᱠᱚ ᱪᱟᱞᱟᱣᱮᱱ ᱜᱮ ᱟᱨ ᱦᱳᱲᱩ ᱦᱳᱲᱩ ᱨᱚᱦᱚᱭ ᱚᱱᱟ ᱦᱮᱲᱮᱫ ᱵᱟᱲᱟ ᱨᱮᱜᱮ ᱩᱱ ᱡᱚᱠᱷᱚᱡ ᱠᱚ ᱪᱟᱞᱟᱣᱮᱱ ᱜᱮ ᱵᱟᱠᱷᱟᱡ ᱚᱠᱚᱭ ᱠᱚ ᱫᱚ ᱦᱩ ᱛᱟᱦᱮᱱ ᱜᱮᱭᱟ ᱠᱚ ᱚᱠᱚᱭ ᱠᱚᱫᱚ ᱪᱷᱚ ᱥᱟᱛ ᱢᱟᱥ ᱴᱟᱱᱟ ᱠᱚ ᱛᱟᱦᱮᱸᱱ ᱜᱮᱭᱟ᱾ ᱛᱟᱦᱮᱸ ᱠᱟᱛᱮ ᱟᱨ ᱦᱮᱡ ᱵᱟᱲᱟᱜ ᱟᱠᱚ ᱱᱚ ᱛᱮ ᱨᱮᱜᱮ᱾ ᱵᱮᱥᱤ ᱦᱚᱸ ᱵᱟᱝ ᱠᱚ ᱛᱟᱦᱮᱱᱟ᱾ ᱟᱣ ᱚᱲᱟᱜ ᱟᱛᱳ ᱠᱚᱨᱮ ᱢᱤᱫ ᱵᱟᱨ ᱢᱟᱥ ᱠᱚ ᱛᱟᱦᱮᱸ ᱠᱟᱛᱮ ᱟᱨ ᱠᱚ ᱪᱟᱞᱟᱣᱮᱱ ᱜᱮ᱾
ᱦᱳᱭ ᱦᱳᱭ ᱟᱫᱚ ᱜᱷᱟᱨᱚᱧᱡᱽ ᱞᱟᱹᱜᱤᱫ ᱢᱟᱱᱮ ᱥᱮ ᱡᱚᱜᱟᱲ ᱢᱟ ᱫᱚ ᱞᱟᱹᱠᱛᱤᱜ ᱛᱟᱵᱚᱱᱟ ᱥᱮ᱾
ᱦᱮᱸ᱾
ᱦᱳᱭ᱾ ᱚᱠᱚᱭ ᱫᱚ ᱯᱚᱨᱤᱥᱛᱷᱤ ᱪᱟᱯᱮ ᱠᱚ ᱪᱟᱞᱟᱜ ᱜᱮᱭᱟ ᱦᱳᱭ᱾ ᱚᱠᱚᱭ ᱫᱚ ᱜᱷᱟᱨᱚᱸᱡᱽ ᱠᱚ ᱫᱤᱥᱟᱹ ᱩᱭᱦᱟᱹᱨ ᱛᱮᱠᱚ ᱪᱟᱞᱟᱜᱼᱟ ᱡᱩᱫᱤ ᱡᱟᱦᱟᱸᱭ ᱢᱩᱞ ᱨᱮᱦᱮᱫ ᱢᱮᱱᱟᱭᱟ ᱩᱱᱤ ᱵᱟᱭ ᱩᱰᱩᱜ ᱞᱮᱱᱠᱷᱟᱱ ᱡᱩᱫᱤ ᱴᱩᱠᱩᱡ ᱵᱟᱝ ᱪᱚᱸᱫᱟᱜ-ᱟ᱾ ᱩᱱᱤ ᱢᱟ ᱪᱟᱞᱟᱜ ᱞᱟᱜᱟᱣᱟᱭ ᱜᱮᱭᱟ ᱥᱮ᱾
ᱦᱮᱸ᱾
ᱚᱱᱠᱟ ᱜᱮ ᱟᱞᱮ ᱱᱚᱛᱮ ᱦᱚᱸ ᱢᱟᱱᱮ ᱡᱟᱹᱥᱛᱤ ᱠᱟᱭ ᱛᱮ ᱱᱟᱢᱟᱞ ᱠᱚ ᱪᱟᱞᱟᱜ ᱟᱥᱮ ᱟᱫᱚ ᱦᱩᱲᱩ ᱨᱚᱦᱚᱭ ᱨᱮᱜᱮ ᱡᱟᱦᱟᱸᱭ ᱠᱟᱹᱢᱤᱱ ᱥᱮ ᱢᱩᱱᱤᱥ ᱵᱮᱱ ᱞᱟᱜᱟᱭᱟ ᱥᱮ ᱟᱫᱚ ᱚᱱᱮ ᱯᱟᱸᱡᱟ ᱛᱮ ᱵᱟᱵᱮᱱ ᱧᱟᱢ ᱠᱚᱣᱟ ᱦᱚᱲ᱾
ᱦᱩᱸ ᱟᱨ ᱱᱤᱛᱚᱜ ᱫᱚ ᱡᱚᱛᱚ ᱨᱮᱱᱟᱜ ᱜᱮ ᱫᱚᱨ ᱫᱟᱢ ᱫᱚ ᱰᱷᱮᱨ ᱟᱠᱟᱱᱟ ᱮᱭ ᱟᱵᱮᱱ ᱥᱟᱨ ᱵᱮᱱ ᱞᱟᱹᱭ ᱛᱟᱯᱚᱨᱮ ᱢᱩᱱᱤᱥ ᱵᱮᱱ ᱞᱟᱹᱭ ᱚᱱᱟ ᱠᱚᱦᱚᱸ ᱡᱷᱛᱚᱜ ᱜᱮ ᱫᱟᱢ ᱠᱚᱫᱚ ᱰᱷᱮᱨ ᱠᱟᱱᱟ᱾ ᱱᱮᱛᱟᱨ ᱢᱩᱱᱤᱥ ᱛᱤᱱᱥᱚ ᱚᱠᱚᱭ ᱠᱚᱫᱚ ᱚᱠᱟ ᱠᱚᱨᱮ ᱫᱚ ᱛᱤᱱᱥᱚ ᱚᱠᱚᱭ ᱠᱚᱫᱚ ᱟᱲᱟᱭᱥᱚ ᱞᱟᱛᱟᱨ ᱦᱟᱜ ᱪᱷᱟᱲᱟ ᱵᱟᱝ ᱠᱚ ᱠᱟᱹᱢᱤᱭᱟ ᱟᱫᱚ ᱟᱵᱮᱱ ᱡᱩᱫᱤ ᱚᱱᱠᱟ ᱵᱟᱝ ᱵᱮᱱ ᱮᱢ ᱫᱟᱲᱮᱭᱟᱜᱼᱟ ᱯᱩᱭᱥᱟᱹ ᱠᱚ ᱛᱚ ᱵᱟᱨᱦᱮ ᱨᱮ ᱪᱟᱞᱟᱜ ᱫᱚ ᱞᱟᱹᱠᱛᱤ ᱜᱮ ᱠᱟᱱᱟ᱾ ᱡᱩᱫᱤ ᱵᱮᱱ ᱞᱟᱹᱭᱟ ᱢᱩᱱᱤᱥ ᱛᱮᱞᱤᱧ ᱠᱟᱹᱢ ᱠᱚᱣᱟ ᱥᱮ ᱪᱮᱫᱺ ᱪᱟᱞᱟᱜ ᱜᱮ ᱞᱟᱜᱟᱣ ᱵᱤᱱᱟ᱾
ᱚᱱᱟ ᱢᱟ ᱦᱮᱸ ᱜᱮ ᱟᱨ ᱱᱟᱢᱟᱞ ᱠᱚᱨᱮᱫ ᱫᱚ ᱯᱟᱞᱮ ᱟᱹᱞᱤᱧ ᱞᱤᱧ ᱢᱮᱱᱟ ᱱᱟᱥᱮ ᱠᱟᱹᱣᱰᱤ ᱠᱚᱫᱚ ᱡᱟᱹᱥᱛᱤ ᱧᱚᱜ ᱠᱚ ᱮᱢᱚᱜ-ᱟ᱾ ᱚᱱᱟ ᱠᱷᱟᱹᱛᱤᱨ ᱛᱮ ᱡᱟᱹᱱᱤᱡ ᱱᱟᱦᱟᱜ ᱠᱚ ᱪᱟᱞᱟᱜ ᱜᱮᱭᱟ ᱟᱨ ᱠᱟᱹᱢᱤ ᱠᱚᱦᱚᱸ ᱠᱚ ᱧᱟᱢ ᱜᱮᱭᱟ ᱞᱚᱜᱚᱱ ᱫᱷᱟᱨᱟ ᱟᱨ ᱱᱚᱛᱮ ᱢᱟ ᱛᱮᱦᱮᱧ ᱡᱩᱫᱤ ᱦᱚᱦᱚᱣᱟᱜ ᱢᱮ ᱠᱤᱥᱟᱹᱲᱟᱜ ᱪᱟᱵᱟ ᱞᱮᱱᱠᱷᱟᱱ ᱟᱫᱚ ᱦᱟᱯᱚᱭ ᱱᱟᱦᱟᱜ ᱛᱤᱥ ᱠᱚ ᱦᱚᱦᱚᱣᱟᱱᱤᱡ ᱛᱚᱵᱮ ᱱᱟᱦᱟᱜ ᱪᱟᱞᱟᱜ ᱦᱳᱭᱳᱜ ᱠᱟᱹᱢᱤ ᱧᱟᱢᱚᱜ-ᱟ ᱥᱮ᱾
ᱦᱮᱸ ᱵᱚᱨᱫᱷᱚᱢᱟᱱ ᱥᱮᱡ ᱫᱚ ᱚᱱᱛᱮ ᱫᱚ ᱠᱟᱹᱢᱤ ᱨᱮᱱᱟᱜ ᱫᱚ ᱚᱵᱷᱟᱵ ᱵᱟᱹᱱᱩᱜ-ᱟ᱾ ᱡᱟᱦᱟᱸ ᱱᱟᱢᱟᱞ ᱫᱤᱥᱚᱢ ᱚᱱ ᱛᱮ ᱫᱚ ᱮ ᱥᱟᱨᱟᱠᱷᱚᱱ ᱢᱟᱱᱮ ᱟᱞᱮ ᱱᱚᱛᱮ ᱫᱚ ᱫᱚᱢᱮ ᱠᱚ ᱯᱷᱳᱱ ᱵᱟᱲᱟ ᱠᱚ ᱜᱮᱭᱟ ᱠᱟᱹᱢᱤ ᱨᱮᱦᱚᱸ ᱚᱲᱟᱜ ᱠᱚᱨᱮᱱᱟᱜ ᱟᱫᱚ ᱠᱚ ᱞᱟᱹᱭᱟ ᱦᱟᱯᱮ ᱚᱲᱟᱜ ᱨᱮᱱᱟᱜ ᱠᱟᱹᱢᱤ ᱥᱟᱹᱛ ᱠᱟᱜ ᱞᱮᱜᱤᱧ ᱛᱟᱯᱚᱨᱮᱧ ᱪᱟᱞᱟᱜ-ᱟ ᱵᱟᱠᱷᱟᱡ ᱞᱤᱛᱟᱹᱲ ᱠᱚ ᱯᱷᱳᱱ ᱟᱠᱚ ᱜᱮᱭᱟ ᱦᱟᱹᱱᱤ ᱢᱟᱹᱞᱤᱠ ᱱᱟᱹᱭ ᱢᱟᱹᱞᱤᱠ ᱫᱚᱢᱮ ᱠᱚ ᱯᱳᱱ ᱵᱟᱲᱟ ᱟᱠᱚᱣᱟ᱾ ᱞᱟᱹᱭ ᱟᱠᱚ ᱦᱤᱡᱩᱜ ᱯᱮ ᱫᱮᱞᱟ ᱠᱟᱹᱢᱤ ᱠᱚ ᱮᱦᱚᱵ ᱠᱟᱱᱟ᱾
ᱟᱨ ᱩᱱᱠᱩ ᱢᱟ ᱢᱟᱱᱮ ᱢᱟᱨᱟᱝ ᱢᱟᱨᱟᱝ ᱠᱤᱥᱟᱹᱲ ᱥᱮ ᱟᱫᱚ ᱩᱱᱠᱩ ᱫᱚ ᱡᱟᱹᱥᱛᱤ ᱠᱟᱭᱛᱮ ᱡᱟᱭᱜᱟ ᱠᱚ ᱛᱟᱦᱮᱱ ᱛᱟᱠᱚ ᱠᱚᱣᱟ᱾ ᱟᱫᱚ ᱚᱸᱰᱮ ᱢᱟ ᱫᱷᱮᱨ ᱠᱟᱹᱢᱤ ᱠᱚ ᱧᱟᱢᱟ ᱥᱮ᱾
ᱦᱮᱸ᱾
ᱦᱳᱭ, ᱟᱨ ᱟᱵᱚ ᱟᱛᱩ ᱠᱚᱨᱮᱜ ᱢᱟ ᱩᱱᱟᱹᱜ ᱡᱟᱭᱜᱟ ᱠᱚᱢᱟ ᱵᱟᱹᱱᱩᱜ ᱜᱮ ᱳᱭ ᱡᱟᱦᱟᱸᱭᱟᱜ ᱛᱤᱱ ᱪᱟᱨ ᱵᱤᱜᱷᱟᱹ ᱢᱮᱱᱟᱜ-ᱟ ᱱᱟᱥᱮ ᱞᱟᱜᱟᱣ ᱠᱮᱫᱮᱟᱭ᱾ ᱯᱮ-ᱯᱩᱱ ᱢᱟᱦᱟ ᱛᱮᱜᱮ ᱪᱟᱵᱟᱭᱱᱟ ᱟᱫᱚ ᱦᱟᱹᱯᱳᱭ ᱠᱚᱭᱚᱜ ᱠᱟᱜᱟᱭ ᱱᱟᱦᱟᱜ ᱛᱤᱥ ᱟᱨᱦᱚᱸ ᱮᱴᱟᱜ ᱦᱚᱲ ᱠᱚ ᱢᱮᱛᱟᱭᱟ ᱨᱚᱦᱚᱭ ᱜᱚᱲᱚᱣᱟᱞᱮ ᱢᱮ ᱱᱟᱦᱟᱜ ᱩᱱᱠᱩ ᱟᱨᱚᱦᱚᱭ ᱜᱚᱲᱚᱣᱠᱚᱣᱟ᱾
ᱦᱮᱸ ᱚᱱᱠᱟ ᱦᱚᱸ ᱟᱵᱚ ᱥᱮᱫ ᱫᱚ ᱟᱵᱚ ᱥᱮᱫ ᱫᱚ ᱠᱟᱹᱢᱤ ᱠᱚᱨᱮᱱᱟᱜ ᱫᱚ ᱛᱮᱢᱚᱱ ᱫᱚ ᱚᱱᱠᱟ ᱵᱟᱹᱱᱩᱜ-ᱟ ᱱᱟᱢᱟᱞ ᱫᱤᱥᱚᱢ ᱪᱷᱟᱲᱟ ᱠᱟᱹᱢᱤ ᱠᱚᱫᱚ᱾
ᱦᱳᱭ ᱦᱳᱭ ᱦᱳᱭ᱾ ᱟᱨ ᱚᱸᱰᱮ ᱫᱚᱠᱚ ᱢᱮᱱᱟ ᱫᱩᱲᱩᱵ ᱛᱷᱤᱨ ᱨᱮᱱᱟᱜ ᱢᱟᱱᱮ ᱥᱚᱢᱚᱭ ᱵᱟᱝ ᱧᱟᱢᱚᱜ-ᱟ ᱢᱟᱱᱮ ᱟᱹᱰᱤ ᱞᱚᱜᱚᱱ ᱜᱮ ᱠᱟᱹᱢᱤ ᱧᱟᱢᱚᱜᱼᱟ ᱡᱟᱹᱥᱛᱤ ᱠᱟᱭᱛᱮ ᱦᱟᱱᱟ ᱱᱤᱭᱟᱹ ᱠᱟᱹᱢᱤ ᱠᱚᱦᱚᱸ ᱛᱟᱦᱮᱱ ᱜᱮᱭᱟ᱾
ᱦᱩᱸᱻ
ᱦᱳᱭ ᱦᱳ
ᱟᱨ ᱥᱚᱨᱦᱟᱭ ᱦᱚᱸ ᱛᱚ ᱱᱚᱜᱼᱚᱭ ᱦᱟᱸᱜ ᱥᱮᱴᱮᱨ ᱦᱤᱡᱩᱜ ᱠᱟᱱᱟ ᱛᱚ ᱪᱮᱫ ᱞᱮᱠᱟᱯᱮ ᱢᱟᱱᱟᱣ ᱜᱮᱭᱟ?
ᱚ ᱥᱚᱨᱚᱦᱟᱭ ᱟᱞᱮ ᱢᱟ ᱢᱟᱱᱮ ᱟᱞᱮ ᱟ ᱟᱹᱛᱩ ᱢᱟ ᱯᱩᱨᱟᱹᱜᱮ ᱦᱩᱰᱤᱧ ᱜᱮᱭᱟ ᱟᱹᱰᱤ ᱜᱮ ᱦᱩᱰᱤᱧ ᱜᱮᱭᱟ ᱟᱫᱚ ᱚᱱᱠᱟ ᱞᱮᱠᱟ ᱮᱱᱠᱷᱟ ᱫᱚ ᱵᱟᱝᱞᱮ ᱢᱟᱱᱟᱣ ᱜᱮᱭᱟ ᱢᱟᱱᱮ ᱚᱱᱟ ᱧᱩᱛᱩᱢ ᱛᱮ ᱟᱞᱮ ᱵᱚᱸᱜᱟ ᱵᱩᱨᱩ ᱧᱩᱛᱩᱢ ᱛᱮ ᱥᱟᱱᱟᱢᱟᱜ ᱜᱮ ᱯᱩᱡᱟᱹ ᱠᱚᱢᱟ ᱦᱩᱭᱩᱜ ᱜᱮ ᱟᱫᱚ ᱢᱚᱱᱮᱨᱮ ᱚᱱᱠᱟ ᱨᱟᱹᱥᱠᱟᱹ ᱦᱮᱡ ᱫᱷᱟᱹᱵᱤᱡ ᱫᱚ ᱵᱟᱝᱞᱮ ᱢᱟᱱᱟᱣ ᱛᱟᱸᱦᱮᱱ᱾
ᱟᱞᱮ ᱥᱮᱱ ᱫᱚ ᱢᱟᱱᱟᱣ ᱜᱮᱠᱚ ᱟᱞᱮ ᱫᱚ ᱥᱚᱨᱦᱟᱭ ᱫᱚᱠᱚ ᱞᱟᱹᱭ ᱜᱮᱭᱟ ᱛᱚ ᱦᱟᱛᱤ ᱞᱮᱠᱟᱱ ᱥᱚᱨ ᱯᱚᱨᱚᱵᱽ ᱟᱫᱚ ᱚᱱᱟᱫᱚ ᱟᱹᱰᱤ ᱡᱟᱹᱥᱛᱤ ᱜᱮᱞᱮ ᱢᱟᱱᱟᱣᱟ, ᱡᱟᱹᱥᱛᱤ ᱢᱟᱱᱮ ᱯᱮᱲᱟ ᱠᱚ ᱱᱮᱣᱛᱟ ᱵᱟᱲᱟ ᱠᱟᱛᱮᱜ ᱢᱟᱱᱟᱣ ᱦᱩᱭᱩᱜᱼᱟ ᱟᱫᱚ ᱟᱹᱰᱤ ᱢᱟᱱᱮ ᱡᱟᱠ ᱡᱚᱢᱚᱠ ᱜᱮ ᱦᱩᱭᱩᱜᱼᱟ ᱢᱟᱱᱮ ᱥᱮᱫᱤᱱ ᱫᱚ ᱵᱩᱡ ᱦᱚᱸ ᱵᱟᱢ ᱵᱩᱡᱟ ᱡᱮ ᱪᱮᱫ ᱦᱩᱭᱩᱜ ᱠᱟᱱᱟ ᱟᱛᱳ ᱨᱮ ᱮᱠᱫᱚᱢ ᱢᱟᱱᱮ ᱴᱟᱢᱟᱠ ᱛᱩᱢᱫᱟᱹᱜ ᱟᱛᱮᱜ ᱡᱚᱛᱚ ᱟᱨᱚ ᱦᱟᱲᱟᱢ ᱦᱟᱯᱲᱟᱢ ᱠᱚ ᱢᱮᱱᱟᱜ ᱠᱚᱜᱮᱭᱟ ᱛᱚ ᱾
ᱦᱳᱭ ᱦᱳᱭ ᱦᱳᱭ ᱟᱨ ᱟᱵᱚᱣᱟᱜ ᱥᱚᱢᱟᱡᱽ ᱨᱮᱱᱟᱜ ᱫᱚ ᱡᱟᱦᱟᱱᱟᱜ ᱯᱚᱨᱚᱵᱽ ᱜᱮ ᱱᱟᱥᱮ ᱡᱟᱹᱥᱛᱤ ᱠᱟᱭ ᱛᱮ ᱢᱟᱱᱮ ᱡᱩᱢᱤᱫ ᱠᱟᱛᱮ ᱵᱚᱱ ᱢᱟᱱᱟᱣ ᱞᱮᱠᱷᱟᱱ ᱛᱚᱵᱮ ᱥᱮ ᱢᱚᱡᱽ ᱫᱷᱟᱨᱟ ᱵᱩᱡᱷᱟᱹᱜᱼᱟ᱾
ᱟᱨ ᱱᱚ ᱫᱤᱱᱟᱹᱢ ᱫᱤᱱ ᱫᱚ ᱵᱟᱝ ᱦᱩᱭᱩᱜ ᱜᱮᱭᱟ ᱥᱮ ᱢᱤᱫ ᱫᱷᱟᱣ ᱜᱮ ᱦᱩᱭᱩᱜᱼᱟ᱾
ᱟᱨ ᱟᱵᱚ ᱫᱚ ᱱᱚᱜᱼᱚ ᱱᱚᱝᱠᱟ ᱵᱚᱱ ᱢᱟᱱᱟᱣᱟ ᱦᱟᱱᱟ ᱟᱹᱛᱩ ᱨᱮ ᱡᱩᱫᱤ ᱤᱭᱟᱹ ᱯᱮ ᱫᱤᱱ ᱨᱮ ᱱᱤᱭᱟᱹ ᱟᱛ ᱛᱳ ᱨᱮ ᱚᱠᱚᱭ ᱠᱚᱫᱚ ᱢᱚᱬᱮ ᱫᱤᱱ ᱨᱮᱠᱚ ᱠᱚᱨᱟᱣᱟ ᱢᱟᱱᱮ ᱢᱤᱫ ᱞᱤᱛᱟᱹᱲ ᱢᱤᱫ ᱥᱟᱝ ᱛᱮᱫᱚ ᱵᱟᱝ ᱦᱩᱭᱩᱜ-ᱟ
ᱦᱳᱭ ᱦᱳᱭ ᱟᱫᱚ ᱢᱤᱫ ᱫᱤᱱ ᱛᱮ ᱡᱩᱫᱤ ᱢᱤᱫ ᱫᱤᱱ ᱡᱩᱫᱤ ᱥᱟᱱᱟᱢ ᱢᱟᱱᱮ ᱟᱵᱚ ᱫᱤᱥᱚᱢ ᱨᱮ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱢᱤᱫ ᱫᱤᱱ ᱛᱮ ᱡᱩᱫᱤ ᱵᱚᱱ ᱠᱚᱨᱟᱣ ᱠᱮᱭᱟ ᱥᱮ ᱚᱱᱟᱜᱮ ᱤᱧᱫᱩᱧ ᱢᱮᱱᱟ ᱥᱚᱵᱽᱛᱷᱮ ᱟᱹᱰᱤ ᱜᱮ ᱱᱟᱯᱟᱭ ᱠᱚᱜᱼᱟ᱾
ᱦᱮᱸ ᱚᱱᱟ ᱫᱚ ᱱᱟᱯᱟᱭ ᱤᱧ ᱦᱚᱧ ᱞᱟᱹᱭ ᱜᱮᱭᱟ ᱚᱱᱟ ᱫᱚ ᱱᱟᱯᱟᱭ ᱤᱧ ᱦᱩᱧ ᱞᱟᱹᱭ ᱜᱮᱭᱟ ᱡᱩᱫᱤ ᱟᱵᱚ ᱡᱟᱠᱟᱛ ᱯᱟᱨᱜᱟᱱᱟ ᱢᱚᱦᱚᱞ ᱠᱚ ᱡᱩᱫᱤ ᱠᱚ ᱞᱟᱹᱭᱟ ᱡᱮ ᱢᱟᱱᱟᱣ ᱫᱚ ᱡᱚᱛᱚ ᱜᱮᱵᱚᱱ ᱢᱟᱱᱟᱣᱟ ᱟᱨ ᱯᱩᱨᱱᱤᱢᱟ ᱨᱮ ᱥᱮ ᱟᱢᱵᱟᱵᱚᱛᱤ ᱨᱮᱜᱮ ᱡᱚᱛ ᱛᱚ ᱫᱚ ᱦᱚᱲ ᱜᱮᱵᱚᱱ ᱢᱟᱱᱟᱣᱟ ᱟᱢᱵᱟᱵᱟᱹᱥᱭᱟᱹ ᱨᱮ, ᱚᱱᱟᱜᱮ ᱡᱩᱫ ᱛᱩᱜᱼᱟ ᱚᱱᱟ ᱞᱮᱱᱠᱷᱟᱱ ᱫᱚ ᱦᱮᱸ ᱢᱟ ᱵᱟᱝᱢᱟ ᱟᱞᱮ ᱦᱚᱸᱞᱮ ᱯᱚᱨᱚᱵᱽ ᱠᱮᱫᱟ ᱦᱟᱹᱱᱠᱩᱠᱚ ᱯᱚᱨᱚᱵᱽ ᱠᱮᱫᱟ ᱡᱚᱛᱚ ᱦᱚᱲᱜᱮ ᱯᱚᱨᱚᱵᱽ ᱞᱮᱠᱟ ᱠᱚ ᱵᱩᱡᱟ᱾
ᱦᱳᱭ ᱦᱳᱭ ᱟᱨ ᱟᱯᱮ ᱫᱚ ᱛᱟᱦᱞᱮ ᱛᱤᱥ ᱯᱮ ᱢᱟᱱᱟᱣ ᱛᱟᱦᱮᱱᱟ?
ᱮᱸᱜ ᱟᱞᱮ ᱫᱚ ᱱᱚᱜᱼᱚᱭ ᱛᱚ ᱤᱝᱨᱮᱡᱤ ᱛᱮᱫᱚ ᱢᱮᱱ ᱜᱟᱱᱚᱜᱼᱟ ᱮᱸ ᱥᱮᱯᱴᱮᱢ ᱚᱠᱴᱳᱵᱚᱨ ᱚᱠᱴᱳᱵᱚᱨ ᱨᱮ᱾
ᱚ ᱟᱨ ᱟᱞᱮ ᱫᱳᱞ ᱯᱩᱨᱱᱤᱢᱟ ᱥᱩᱢᱚᱭ ᱠᱚ ᱢᱟᱱᱟᱣ ᱛᱟᱦᱮᱱᱟ ᱟᱞᱮ ᱟᱛᱩᱨᱮ ᱟᱨ ᱤᱧ ᱠᱩᱠᱩᱢᱟ ᱛᱟᱠᱚ ᱱᱟᱦᱟᱜ ᱯᱮᱲᱟ ᱢᱮᱱᱟᱜ ᱠᱚᱛᱟᱞᱮ ᱩᱱ ᱢᱟᱱᱟᱣ ᱛᱟᱦᱮᱸᱱ ᱾ ᱢᱟᱱᱮ ᱵᱷᱟᱭ ᱯᱷᱳᱴᱟ ᱫᱚᱥᱟᱨ ᱦᱤᱞᱳᱜ ᱚᱱᱟ ᱠᱤ ᱚᱱᱠᱟ ᱛᱚᱠᱷᱚᱱ ᱠᱚ ᱢᱟᱱᱟᱣ ᱛᱟᱦᱮᱱᱟ᱾
ᱟᱫᱚ ᱡᱚᱛᱚ ᱫᱚ ᱵᱟᱝ ᱵᱚᱱ ᱥᱚᱢᱟᱱᱟ ᱛᱚ ᱟᱫᱚ ᱚᱠᱚᱭ ᱠᱚᱫᱚ ᱚᱱᱮ ᱚᱱᱠᱟ ᱵᱷᱟᱭ ᱯᱷᱚᱴᱟ ᱠᱚᱨᱮ ᱠᱚ ᱢᱟᱱᱟᱣᱟ ᱚᱠᱚᱭ ᱠᱚᱫᱚ ᱦᱟᱱᱮ ᱮᱸ ᱟᱹ ᱥᱟᱠᱨᱟᱛ ᱥᱟᱠᱨᱟᱛ ᱛᱮᱠᱚ ᱢᱟᱱᱟᱣᱟ᱾